ᱦᱮᱞᱚ᱾
ᱦᱩᱸ ᱡᱚᱦᱟᱨ ᱜᱮ᱾
ᱦᱮᱞᱚ᱾
ᱦᱮᱸ ᱦᱟᱞᱚ ᱟᱸᱡᱚᱢᱚᱜ ᱠᱟᱱᱟ ᱛᱚ?
ᱦᱟᱞᱚ᱾
ᱦᱮᱸ ᱟᱸᱡᱚᱢᱫᱟᱥᱮ ᱵᱟᱝ?
ᱟᱹᱰᱤ ᱵᱷᱤᱛᱤᱨ ᱨᱮ ᱨᱚᱲ ᱟᱸᱡᱚᱢᱚᱜ ᱠᱟᱱᱟ ᱪᱤᱠᱟᱹᱛᱮ?
ᱚᱱᱮᱜ ᱱᱤᱛᱚᱜ ᱪᱮᱠᱟ
ᱜᱤᱛᱤᱡ ᱵᱟᱝ ᱟᱸᱡᱚᱢᱚᱜ ᱠᱟᱱᱟ᱾ ᱡᱩᱨ ᱨᱚᱲ ᱞᱮᱠᱷᱟᱡ ᱫᱚ
ᱨᱚᱲᱢᱮ ᱟᱸᱡᱚᱢᱚᱜᱼᱟ ᱦᱟᱸᱜ ᱱᱷᱟᱜ᱾ ᱞᱟᱹᱭᱟ ᱱᱟᱯᱟᱭ ᱵᱟᱲᱟ ᱜᱮᱛᱚ?
ᱦᱚᱭ ᱴᱷᱤᱠ ᱜᱮᱭᱟ ᱟᱸᱡᱚᱢ ᱫᱚ ᱟᱸᱡᱚᱢᱚᱜ ᱠᱟᱱᱟ ᱫᱚ ᱟᱹᱰᱤ
ᱚᱻ ᱚᱱᱟ ᱟᱸᱡᱚᱢᱚᱜ ᱜᱮᱭᱟ ᱢᱤᱜ ᱜᱟᱹᱲᱤ ᱯᱚᱨᱮ᱾
ᱦᱚᱭ ᱦᱚᱭ᱾
ᱢᱮᱱᱫᱟᱹᱧ ᱱᱟᱯᱟᱭ ᱵᱟᱲᱟ ᱜᱮ?
ᱦᱮᱞᱚ ᱟᱞᱮ ᱦᱚᱸ ᱱᱟᱯᱟᱭ ᱜᱮ, ᱟᱢᱟᱜ ᱜᱮ ᱰᱤᱥᱴᱟᱵᱚᱜ ᱚ ᱟᱢᱟᱜ ᱜᱮ ᱱᱟᱥᱮ ᱱᱟᱥᱮ ᱜᱮᱫᱚᱜ
ᱤᱧᱟᱹᱜ ᱫᱚ ᱵᱟᱝ ᱰᱤᱥᱴᱟᱵᱚᱜ ᱠᱟᱱᱟ᱾
ᱚ᱾ ᱴᱷᱤᱠ ᱜᱮᱭᱟ ᱛᱟ
ᱟᱸᱡᱚᱢᱚᱜ ᱠᱟᱱᱟ ᱛᱚ ᱨᱚᱲ ᱫᱚ ᱥᱮ?
ᱦᱮᱸᱜ ᱦᱮᱸᱜ ᱦᱮᱸᱜ ᱱᱮᱦᱮᱸ ᱱᱤᱛᱚᱜ ᱫᱚ ᱟᱸᱡᱚᱢᱚᱜ ᱠᱟᱱᱟ ᱮᱱᱟᱝ ᱫᱚ ᱜᱮᱫ ᱜᱮᱫ ᱟᱸᱡᱚᱢᱚᱜ ᱠᱟᱱ ᱛᱟᱦᱮᱸᱫ ᱛᱚ ᱚᱱᱟ ᱫᱚ᱾
ᱦᱚᱭ᱾
ᱪᱮᱜ ᱠᱚ ᱪᱤᱠᱟ ᱵᱟᱲᱟ ᱦᱩᱭᱩᱜ ᱠᱟᱱᱟ?
ᱟᱯᱮ ᱫᱚ ᱵᱮᱥ ᱜᱮ?
ᱦᱮᱸ ᱟᱞᱮ ᱫᱚ ᱵᱮᱥ ᱜᱮ᱾ ᱫᱤᱭᱮ ᱪᱮᱜ ᱠᱚ ᱪᱮᱠᱟ ᱵᱟᱲᱟ ᱦᱩᱭᱩᱜ ᱠᱟᱱᱟ ᱱᱤᱛᱚᱜ ᱫᱚ? ᱟᱸᱡᱚᱢ ᱫᱟᱜ ᱥᱮ ᱵᱟᱝ?
ᱦᱚᱭ᱾
ᱮ ᱢᱮᱱ ᱫᱟᱹᱧ
ᱦᱚᱭ ᱟᱢᱤ ᱫᱚ ᱫᱚ
ᱚᱲᱟᱜ ᱨᱮᱜᱮ ᱛᱟᱦᱟᱞᱮ? ᱦᱮᱞᱚ
ᱦᱚᱭ ᱦᱚᱭ᱾
ᱟᱢᱟᱜ ᱜᱮ ᱱᱮᱴᱚᱣᱟᱨᱠ ᱨᱮ ᱯᱨᱚᱵᱞᱮᱢᱮᱫ ᱠᱟᱱ ᱛᱟᱢᱟ ᱵᱩᱡᱽᱫᱟᱢ᱾
ᱦᱮᱸ᱾ ᱤᱧᱟᱹᱜ ᱫᱚ ᱴᱷᱤᱠ ᱜᱮᱭᱟ ᱱᱮᱴᱚᱣᱟᱨᱠ ᱫᱚ ᱴᱷᱤᱠ ᱜᱮᱭᱟ, ᱟᱫᱚ ᱱᱚᱜᱼᱚ ᱱᱚᱝᱠᱟ ᱠᱟᱛᱮ ᱨᱚᱲ ᱞᱮᱠᱷᱟᱡ ᱮᱵᱟᱨ ᱤᱧ ᱡᱩᱫᱤ ᱞᱩᱛᱩᱨ ᱨᱮ ᱤᱫᱤᱭᱮᱫᱟᱹᱧ ᱥᱮ ᱯᱷᱳᱱ, ᱟᱫᱚ ᱩᱱ ᱦᱚᱭᱛᱚᱞᱩᱛᱩᱨ ᱨᱮ ᱤᱫᱤ ᱠᱟᱛᱮ ᱡᱚᱠᱷᱚᱱᱤᱧ ᱨᱚᱲ ᱠᱟᱱᱟ ᱛᱚᱠᱷᱚᱱ ᱦᱚᱭᱛᱚ ᱵᱟᱝ ᱟᱸᱡᱚᱢ ᱫᱟᱢ᱾
ᱦᱚᱸᱜᱼᱚᱭ ᱱᱤᱛᱚᱜ ᱫᱚ ᱴᱷᱤᱠ ᱜᱤᱧ ᱟᱸᱡᱚᱢᱫᱟ᱾
ᱦᱳᱭᱛᱳ ᱚᱱᱟ ᱜᱮ ᱮᱵᱟᱨ ᱟᱢᱟᱜ ᱨᱚᱲ ᱡᱮᱦᱮᱛᱩ ᱤᱧ ᱵᱟᱹᱧ ᱟᱸᱡᱚᱢ ᱨᱮ, ᱤᱱᱟᱹ ᱠᱷᱟᱹᱛᱤᱨ ᱛᱮ ᱤᱧ ᱟᱵᱟᱨ ᱞᱩᱛᱩᱨ ᱨᱮ ᱤᱫᱤ ᱦᱩᱭᱩᱜ ᱠᱟᱱ ᱛᱤᱧᱟᱹ ᱥᱮ ᱯᱷᱚᱱ, ᱛᱚᱠᱷᱚᱱ ᱡᱚᱫᱤ ᱞᱩᱛᱩᱨ ᱨᱮ ᱤᱫᱤ ᱠᱟᱛᱮᱧ ᱨᱚᱲ ᱮᱫᱟ ᱛᱚᱠᱷᱚᱱ ᱟᱢ ᱵᱟᱢ ᱟᱸᱡᱚᱢᱫᱟ, ᱦᱳᱭ᱾
ᱯᱨᱚᱵᱞᱮᱢ ᱦᱩᱭ ᱫᱟᱲᱮᱭᱟᱜᱼᱟ ᱟᱨ ᱮᱯ ᱨᱮᱦᱚᱸ ᱯᱨᱚᱵᱞᱮᱢ ᱦᱩᱭ ᱫᱟᱲᱮᱭᱟᱜᱼᱟ ᱟᱹᱰᱤᱜᱟᱱ ᱠᱚ ᱨᱚᱯᱚᱲ ᱠᱟᱱᱟ ᱵᱚᱱ ᱱᱤᱭᱟᱹ ᱤᱭᱟᱹ ᱛᱟᱞᱟᱨ ᱨᱮ ᱛᱚ᱾ ᱚᱱᱟ ᱛᱮ᱾
ᱦᱳᱭ ᱟᱨ ᱚᱱᱟ ᱫᱚ ᱮᱰᱡᱟᱥᱴᱚᱜᱼᱟ ᱚᱱᱟ ᱫᱚ ᱢᱟᱨᱟᱝ ᱡᱤᱱᱤᱥ ᱫᱚ ᱵᱟᱝ ᱠᱟᱱᱟ᱾
, ᱦᱮᱸ ᱦᱮᱸ᱾
ᱦᱳᱭ ᱟᱨ ᱤᱧᱤᱧ ᱞᱟᱹᱭᱮᱜᱼᱟ ᱡᱮ, ᱟᱵᱚᱣᱟᱜ ᱥᱟᱶ ᱛᱟ ᱨᱮ ᱟᱭᱢᱟ ᱜᱟᱱ ᱯᱚᱨᱚᱵᱽ ᱠᱚ ᱢᱮᱱᱟᱜ ᱜᱮᱭᱟ ᱦᱮᱸ ᱥᱮ,
ᱦᱮᱸ᱾
ᱛᱚ ᱟᱢᱟᱜ ᱫᱤᱥᱟᱹᱛᱮ ᱤᱝᱠᱟᱹᱱᱟᱜ ᱛᱤᱱᱟᱹᱜ ᱜᱟᱱ ᱯᱚᱨᱚᱵᱽ ᱢᱮᱱᱟᱜᱼᱟ ᱡᱟᱦᱟᱸ ᱢᱟᱱᱟᱣ ᱜᱮᱭᱟ?
ᱛᱤᱱᱟᱹᱜ ᱜᱟᱱ ᱯᱚᱨᱚᱵᱽ ᱢᱮᱱᱟᱜᱼᱟ? ᱟᱸ ᱯᱚᱨᱚᱵᱽ ᱫᱚ ᱟᱹᱰᱤ ᱜᱟᱱ ᱜᱮ ᱢᱮᱱᱟᱜ ᱛᱟᱵᱚᱱᱟ᱾ ᱤᱱᱟᱹ ᱢᱩᱫᱽᱨᱮ ᱡᱮᱢᱚᱱ, ᱟᱵᱚᱣᱟᱜ ᱫᱚ ᱯᱩᱭᱞᱳ ᱯᱚᱨᱚᱵᱽ ᱛᱟᱵᱚᱱ ᱪᱮᱫ ᱢᱟᱜᱽ ᱠᱟᱱ ᱛᱟᱵᱚᱱᱟ, ᱢᱟᱜᱽ ᱪᱟᱸᱫᱳ ᱨᱮ, ᱛᱟᱯᱚᱨ ᱫᱚᱥᱟᱨ ᱫᱚ ᱦᱩᱭ ᱚᱱᱟ ᱯᱷᱟᱹᱜᱩᱱ ᱪᱟᱸᱫᱳ ᱨᱮᱫᱚ ᱪᱮᱫ ᱚᱱᱟ ᱤᱭᱟᱹ ᱢᱮᱱᱟᱜ ᱠᱟᱜ ᱛᱟᱵᱚᱱᱟ ᱵᱟᱦᱟ,
ᱵᱟᱦᱟ
ᱦᱮᱸ ᱦᱮᱸ, ᱤᱱᱟᱹ ᱯᱚᱨ ᱫᱚ ᱦᱮᱡ ᱮᱱᱟ ᱱᱤᱭᱟᱹ ᱡᱷᱮᱸᱴ ᱵᱚᱸᱜᱟ ᱨᱮ, ᱮᱨᱚᱜ᱾
ᱟᱪᱪᱷᱟ᱾
ᱦᱮᱸ, ᱛᱟᱯᱚᱨ ᱥᱮ ᱮᱨᱚᱜ ᱦᱚᱸ ᱠᱚ ᱢᱮᱱᱟ ᱥᱮ ᱟᱥᱟᱲᱤᱭᱟᱹ ᱦᱚᱸ ᱠᱚ ᱢᱮᱱ ᱜᱮᱭᱟ᱾ ᱮᱨᱚᱜ ᱵᱚᱸᱜᱟ ᱛᱟᱯᱚᱨ ᱢᱮᱱᱟᱜ ᱠᱟᱫᱟ, ᱦᱮᱸ ᱦᱮᱸ, ᱛᱟᱯᱚᱨ ᱵᱷᱟᱫᱚᱨ ᱵᱚᱸᱜᱟ ᱨᱮ ᱤᱭᱟᱹ ᱫᱚ ᱢᱮᱱᱟᱜ ᱠᱟᱫᱟ ᱦᱟᱹᱲᱤᱭᱟᱹᱲ, ᱚᱱᱟ ᱫᱚ ᱡᱚᱛᱚ ᱥᱮᱱ ᱫᱚ ᱵᱟᱠᱚ ᱠᱚᱨᱟᱣ ᱜᱮᱭᱟ ᱡᱚᱛᱚ ᱦᱚᱲ ᱫᱚ᱾ ᱤᱱᱟᱹ ᱯᱚᱨ ᱢᱮᱱᱟᱜ ᱠᱟᱜ ᱛᱟᱵᱚᱱᱟ ᱦᱮᱸ ᱛᱟᱯᱚᱨ ᱫᱟᱸᱥᱟᱭ ᱢᱮᱱᱟᱜ ᱠᱟᱜ ᱛᱟᱵᱚᱱᱟ ᱫᱟᱸᱥᱟᱭ ᱵᱚᱸᱜᱟ ᱨᱮ᱾
ᱦᱳᱭ᱾
ᱛᱟᱯᱚᱨ ᱟᱸᱜᱷᱟᱬ ᱨᱮᱫᱚ ᱢᱮᱱᱟᱜ ᱠᱟᱜ ᱛᱟᱵᱚᱱᱟ ᱡᱟᱱᱛᱷᱟᱲ,
ᱟᱪᱪᱷᱟ᱾ ᱦᱳᱭ ᱚᱱᱟ, ᱟᱪᱪᱷᱟ ᱦᱮᱸ ᱴᱷᱤᱠ ᱜᱮᱭᱟ ᱛᱟᱨᱯᱚᱨ᱾
ᱛᱟ ᱛᱟᱯᱚᱨ ᱤᱭᱟᱹ ᱟᱞᱮ ᱥᱮᱱ ᱫᱚ ᱢᱟᱱᱮ ᱥᱚᱨᱦᱟᱭ ᱯᱳᱥ ᱨᱮᱞᱮ ᱥᱚᱨᱦᱟᱭᱚᱜ ᱛᱮ ᱟᱫᱚ ᱚᱱᱟᱛᱮ ᱤᱧᱫᱚ ᱥᱚᱨᱦᱟᱭ ᱵᱚᱸᱜᱟ ᱨᱮᱭᱟᱜ ᱫᱚ ᱵᱟᱹᱧ ᱞᱟᱹᱭᱟᱜ ᱢᱮᱭᱟ ᱦᱮᱸ, ᱥᱚᱨᱦᱟᱭ ᱫᱚ ᱟᱫᱚ ᱟᱞᱮ ᱫᱚ ᱯᱳᱥ ᱵᱚᱸᱜᱟ ᱞᱮ ᱥᱚᱨᱦᱟᱭᱚᱜ ᱛᱮ, ᱟᱫᱚ ᱚᱱᱟᱛᱮ ᱥᱚᱨᱦᱟᱭᱤᱧ ᱞᱟᱹᱭᱟᱢ ᱠᱟᱱᱟ᱾ ᱤᱱᱟᱹ ᱪᱷᱟᱰᱟ ᱠᱟᱛᱮᱜ ᱢᱮᱱᱟᱜ ᱛᱟᱵᱚᱱᱟ ᱠᱟᱨᱟᱢ ᱢᱮᱱᱟᱜ ᱛᱟᱵᱚᱱᱟ, ᱢᱟᱜ ᱢᱚᱬᱮ ᱢᱮᱱᱟᱜ ᱛᱟᱵᱚᱱᱟ,
ᱦᱩᱸ᱾
ᱦᱩᱸ ᱤᱱᱟᱹ ᱠᱚ ᱡᱚᱠᱷᱚᱱ ᱯᱚᱨᱚᱵᱽ ᱞᱮᱠᱟ ᱫᱚ ᱢᱮᱱᱟᱜ ᱠᱟᱜ ᱛᱟᱵᱚᱱᱟ ᱦᱟᱸᱜ, ᱟᱨᱦᱚᱸ ᱢᱮᱱᱟᱜ ᱠᱟᱫᱟ ᱡᱮᱢᱚᱱ ᱤᱭᱟᱹ ᱢᱮᱱᱟᱜ ᱠᱟᱫᱟ ᱡᱟᱦᱟᱸ ᱫᱚ ᱯᱳᱥ ᱯᱳᱥ ᱢᱩᱪᱟᱹᱫ ᱨᱮ, ᱯᱳᱥ ᱢᱩᱪᱟᱹᱫ ᱨᱮ ᱡᱮᱢᱚᱱ ᱢᱮᱱᱟᱜ
ᱤᱱᱠᱟᱹ ᱢᱤᱫ ᱴᱤᱱ ᱤᱱᱠᱟᱹ ᱮᱱᱤᱢᱮᱥᱚᱱ ᱵᱷᱤᱰᱭᱳ ᱵᱮᱱᱟᱣ ᱥᱟᱹᱱᱟᱹᱧ ᱠᱟᱱᱟ, ᱟᱫᱚ ᱪᱤᱱᱛᱟᱹᱭᱮᱫᱟᱹᱧ ᱞᱟᱹᱭᱤᱧ ᱪᱮᱫ ᱪᱮᱫ ᱯᱚᱨᱚᱵᱽ ᱠᱚ ᱢᱮᱱᱟᱜᱼᱟ, ᱟᱵᱚᱣᱟᱜ ᱥᱟᱶᱛᱟ ᱨᱮ᱾
ᱤᱭᱟᱹ ᱢᱮᱱᱟᱜ ᱤᱭᱟᱹ ᱯᱳᱥ ᱢᱩᱪᱟᱹᱫ ᱨᱮ ᱢᱮᱱᱟᱜ ᱟᱠᱟᱫᱟ ᱪᱮᱫ ᱢᱮᱱᱟᱜ ᱟᱠᱟᱫᱟ ᱚᱱᱮ ᱡᱟᱦᱟᱸ
ᱥᱟᱠᱨᱟᱛ ᱦᱳᱭ ᱦᱳᱭ ᱟᱨ ᱱᱤᱭᱟᱹ ᱠᱚ ᱤᱧ ᱛᱚ ᱪᱮᱫ ᱜᱮ ᱩᱭᱦᱟᱹᱨ ᱛᱮᱜᱮ ᱵᱟᱹᱧ ᱧᱟᱢ ᱫᱟ, ᱠᱷᱟᱹᱞᱤ ᱵᱟᱦᱟ ᱟᱨ ᱥᱚᱦᱚᱨᱟᱭ ᱤᱧ ᱞᱟᱹᱭᱫᱟᱹᱧ ᱦᱮᱸ ᱪᱮᱫ ᱛᱚ ᱩᱱᱟᱹᱜ ᱜᱟᱱ ᱯᱚᱨᱚᱵᱽ ᱞᱮ ᱢᱟᱱᱟᱣ ᱜᱮᱭᱟ, ᱟᱨ ᱠᱷᱟᱹᱞᱤ ᱵᱟᱨᱭᱟ ᱜᱤᱧ ᱧᱟᱢᱮᱫ ᱫᱚ᱾
ᱟᱹᱰᱤ ᱟᱹᱰᱤᱜᱟᱱ ᱯᱚᱨᱚᱵᱽ ᱢᱮᱱᱟᱜ ᱠᱟᱫ ᱛᱚ ᱤᱱᱟᱹᱜ ᱜᱟᱱ ᱟᱨ ᱯᱚᱨᱚᱵᱽ
ᱦᱳᱭ ᱟᱢᱫᱟ ᱜᱟᱱ ᱜᱮ ᱢᱮᱱᱟᱜᱼᱟ, ᱟᱹᱰᱤ ᱰᱷᱤᱨ ᱜᱟᱱ ᱜᱮ ᱢᱮᱱᱟᱜᱼᱟ᱾ ᱟᱨ ᱤᱧ ᱠᱷᱟᱹᱞᱤ ᱵᱟᱹᱧ ᱫᱤᱥᱟᱹᱭᱮᱫᱟ, ᱞᱟᱹᱭ ᱫᱟᱹᱧ ᱪᱮᱫ ᱪᱮᱫ ᱠᱚ ᱩᱱᱟᱹᱜ ᱠᱚ ᱢᱟᱱᱟᱣ ᱜᱮᱭᱟᱞᱮ, ᱟᱨ ᱱᱚᱰᱮ ᱫᱚ ᱤᱧ ᱛᱚ ᱯᱟᱸᱡᱟᱛᱮ ᱧᱟᱢ ᱜᱮ ᱵᱟᱹᱧ ᱧᱟᱢ ᱫᱟ᱾
ᱟᱨ ᱚᱱᱮ ᱥᱚᱨᱦᱟᱭ ᱵᱚᱸᱜᱟ ᱨᱮᱫᱚ ᱥᱚᱨᱦᱟᱭ ᱟᱯᱮ ᱥᱮᱫ ᱯᱮ ᱢᱟᱱᱟᱣᱫᱟ ᱥᱮ ᱪᱮᱫ ᱞᱮᱠᱟ?
ᱦᱳᱭ ᱦᱳᱭ ᱟᱞᱮ ᱥᱮᱫ ᱫᱚ ᱥᱚᱦᱨᱟᱭ ᱥᱚᱢᱚᱭ ᱥᱚᱦᱨᱟᱭ, ᱥᱚᱦᱨᱟᱭ ᱵᱚᱸᱜᱟ ᱨᱮᱜᱮ ᱥᱚᱨᱦᱟᱭ ᱦᱩᱭᱩᱜᱼᱟ᱾
ᱥᱚᱨᱦᱟᱭ ᱦᱮᱸ ᱟᱞᱮ ᱫᱤᱥᱚᱢ ᱫᱚ ᱯᱳᱥ ᱵᱚᱸᱜᱟᱞᱮ ᱢᱟᱱᱟᱣ ᱟᱛᱚ ᱥᱚᱦᱨᱟᱭ᱾ ᱚᱱᱟᱛᱮ ᱟᱫᱚ ᱢᱤᱛᱟᱹᱧ ᱦᱟᱸᱜ ᱵᱟᱹᱜᱤ ᱴᱚ ᱟᱫᱟᱭ ᱚᱱᱟ ᱫᱚ ᱟᱫᱚ ᱵᱟᱭ ᱞᱟᱹᱭ ᱞᱮᱫᱟ᱾
ᱤᱱᱟᱹ ᱪᱷᱟᱲᱟ ᱟᱨᱦᱚᱸ ᱟᱹᱰᱤᱜᱟᱱ ᱜᱮ ᱢᱟᱱᱟᱣ ᱵᱟᱲᱟ ᱦᱳᱭᱳᱜᱼᱟ ᱤᱱᱠᱟᱱᱟᱜ ᱫᱚ᱾
ᱦᱳᱭ ᱡᱷᱚᱛᱚ ᱜᱮ ᱟᱯᱮ ᱥᱮᱫ ᱫᱚ ᱱᱚᱣᱟ ᱠᱚ ᱡᱷᱚᱛᱚ ᱜᱮ ᱢᱟᱱᱟᱣ ᱜᱮᱭᱟ?
ᱜᱮ ᱤᱭᱟᱹ ᱵᱟᱝ ᱦᱩᱭᱩᱜ
ᱚᱠᱟᱴᱟᱜ?
ᱟᱡᱚᱢ, ᱦᱟᱹᱲᱭᱟᱹ ᱛᱮ ᱵᱟ ᱠᱚᱨᱟᱣ ᱟᱫᱚ ᱯᱟᱥᱮᱡ ᱫᱚᱠᱚ ᱠᱚᱨᱟᱣ ᱠᱟᱱᱟ ᱦᱮ ᱦᱟᱹᱲᱭᱟᱲ
ᱟᱪᱪᱷᱟ᱾ ᱟᱞᱮ ᱥᱮᱫ ᱤᱧ ᱫᱚ ᱱᱚᱣᱟ ᱫᱚ ᱯᱳᱭᱞᱳᱧ ᱟᱸᱡᱚᱢ ᱠᱮᱜᱼᱟ ᱾ ᱚᱱᱟ ᱫᱚ ᱡᱟᱦᱟᱱᱟᱜ ᱠᱟᱱ ᱜᱮᱭᱟ᱾ ᱛᱮᱠᱚ ᱞᱟᱹᱭ
ᱩᱱ ᱚᱠᱛᱚ ᱫᱚ᱾
ᱪᱮᱫ ᱠᱚ ᱪᱤᱠᱟᱹᱭ ᱜᱮᱭᱟ ᱩᱱ ᱚᱠᱛᱚ ᱫᱚ?
ᱦᱩᱲᱩ ᱠᱚ ᱦᱟᱹᱲᱭᱟᱹᱲᱚᱜ, ᱛᱤᱡᱩ ᱠᱚ ᱟᱞᱚ ᱠᱚ ᱞᱟᱜᱟᱜ ᱢᱟ᱾